ᱦᱮᱸ, ᱟᱸᱡᱚᱢᱚᱜ ᱠᱟᱱᱟ
ᱵᱷᱮᱱᱴᱟ ᱜᱷᱚᱱᱴᱟᱭ ᱥᱤᱧ,
ᱦᱮᱸ, ᱥᱟᱹᱜᱩᱱ ᱛᱟᱨᱟᱥᱤ
ᱟᱪᱪᱷᱟ, ᱵᱮᱥ ᱵᱮᱥ ᱵᱟᱲᱟ ᱜᱮ ᱛᱟᱦᱚᱞᱮ? ᱦᱮᱸ, ᱟᱸᱡᱚᱢᱚᱜ ᱠᱟᱱᱟ ᱞᱟᱹᱭ ᱫᱤᱧ ᱵᱮᱥ ᱵᱟᱲᱟ ᱜᱮᱭᱟᱢ ᱛᱟᱦᱚᱞᱮ?
ᱦᱮᱸ, ᱵᱮᱥ ᱵᱟᱲᱟᱭ ᱜᱤᱭᱟᱹᱧ ᱤᱧ ᱫᱚ, ᱟᱢᱜᱮ ᱪᱮᱫ ᱞᱮᱠᱟ?
ᱱᱤᱛ ᱜᱷᱟᱹᱲᱤᱡ ᱫᱚ ᱵᱮᱥ ᱵᱟᱲᱟ ᱜᱮ ᱠᱷᱟᱱ,
ᱦᱮᱸ ᱛᱚ ᱵᱮᱥ ᱵᱟᱲᱟ ᱜᱮ ᱛᱟᱦᱮᱸ ᱫᱚᱨᱠᱟᱨ,
ᱦᱮᱸ ᱟᱪᱪᱷᱟ ᱢᱮᱱᱫᱟᱹᱧ ᱛᱮᱦᱮᱧᱟᱜ ᱥᱟᱛᱟᱢ ᱫᱚ, ᱜᱩᱨᱩ ᱜᱚᱢᱠᱮ ᱱᱤᱭ ᱛᱮ ᱠᱤᱪᱩ ᱞᱟᱝ ᱜᱟᱞᱢᱟᱨᱟᱣᱟ, ᱯᱚᱱᱰᱮᱛ ᱢᱩᱨᱢᱩ ᱟᱵᱚᱨᱮᱱ ᱡᱟᱦᱟᱸᱭ ᱜᱚᱢᱠᱮ ᱜᱩᱨᱩ ᱜᱚᱢᱠᱮ,
ᱦᱮᱸ,
ᱨᱚᱯᱚᱲᱟ,
ᱟᱪᱪᱷᱟ, ᱟᱢᱠᱤᱢ ᱵᱟᱲᱟᱭᱟ ᱡᱮ ᱩᱱᱤ ᱛᱤᱥᱮ ᱡᱟᱱᱟᱢ ᱞᱮᱱ ᱛᱟᱦᱮᱸᱜ ᱟᱭ?
ᱩᱸ ᱟᱪᱪᱷᱟ, ᱯᱚᱸᱱᱰᱤᱛ ᱨᱚᱜᱷᱩᱱᱟᱛᱷ ᱢᱩᱨᱢᱩ ᱢᱟᱱᱮ ᱜᱩᱨᱩ ᱜᱚᱢᱠᱮ ᱫᱚ ᱦᱮᱸᱥᱮ?
ᱦᱮᱸ,
ᱩᱱᱤ ᱫᱚ, ᱚ ᱯᱟᱸᱪᱮᱭ ᱢᱮ ᱨᱮ ᱡᱟᱱᱟᱢ ᱟᱠᱟᱱ ᱛᱟᱦᱮᱸᱜ ᱮ,
ᱦᱮᱸ,
ᱦᱩᱸ,
ᱩᱱᱤᱥᱥᱚ ᱯᱟᱸᱪ,
ᱦᱩᱸ, ᱩᱲᱤᱥᱥᱟ ᱨᱮᱱᱟᱜ ᱢᱩᱭᱩᱨᱵᱷᱚᱧᱡᱷ ᱡᱮᱞᱟᱨ ᱨᱮ ᱡᱟᱱᱟᱢ ᱟᱠᱟᱱ ᱛᱟᱦᱮᱫ ᱮ ᱩᱱᱤ ᱫᱚ,
ᱦᱮᱸ ᱦᱮᱸ ᱴᱷᱤᱠ ᱠᱟᱛᱷᱟ ᱴᱷᱤᱠ ᱠᱟᱛᱷᱟᱢ ᱢᱮᱱ ᱟᱠᱟᱫᱟ ᱾
ᱦᱩᱸ,
ᱟᱪᱪᱷᱟ ᱱᱚᱜ-ᱚᱭ ᱡᱮ ᱟᱵᱚᱨᱮᱱ ᱜᱩᱨᱩ ᱜᱚᱢᱠᱮ ᱩᱱᱟᱹᱜ ᱪᱮᱦᱨᱟ ᱢᱤᱫᱴᱟᱝ ᱯᱟᱹᱨᱥᱤ ᱮᱢ ᱟᱠᱟᱫ ᱵᱚᱱᱟᱭ ᱥᱮ ᱱᱚᱜ-ᱚᱭ ᱯᱟᱹᱨᱥᱤ ᱩᱫᱩᱜ ᱟᱠᱟᱫ ᱵᱚᱱᱟᱭ, ᱟᱪᱪᱷᱟ ᱟᱢᱠᱤᱢ ᱵᱟᱲᱟᱭᱟ? ᱱᱚ-ᱜᱚᱭ ᱱᱚᱶᱟ ᱯᱟᱹᱨᱥᱤ ᱢᱟᱱᱮ ᱯᱳᱭᱞᱳ ᱪᱮᱫ ᱢᱟᱱᱮ ᱯᱩᱛᱷᱤ ᱨᱮ ᱚᱞ ᱥᱚᱫᱚᱨ ᱞᱮᱱ ᱛᱟᱭᱟᱭ ᱠᱟᱱᱮ? ᱚᱱᱟ ᱯᱩᱛᱷᱤ ᱨᱮᱱᱟᱜ ᱧᱩᱛᱩᱢᱮ ᱮᱢ ᱢᱮᱱ
ᱵᱟᱝ ᱚᱱᱟ ᱫᱚ ᱵᱟᱲᱟᱭ ᱵᱟᱹᱱᱩᱜᱼᱟ,
ᱟᱪᱪᱷᱟ ᱛᱟᱦᱚᱞᱮ ᱚᱱᱟ ᱟᱪᱪᱷᱟ ᱚᱱᱟ ᱯᱲᱛᱷᱤ ᱫᱚ ᱦᱳᱭᱳᱜ ᱠᱟᱱᱟ ᱦᱩᱸ, ᱟᱵᱚ ᱡᱟᱦᱟᱸᱭ ᱜᱩᱨᱩ ᱜᱚᱢᱠᱮ ᱚᱞ ᱛᱟᱦᱮᱸᱫ ᱚᱱᱟ ᱯᱩᱛᱷᱤ ᱦᱳᱭᱳᱜ ᱠᱟᱱᱟ ᱚᱞ ᱪᱮᱢᱮᱫ ᱾ ᱦᱮᱸ ᱚᱞᱪᱤᱠᱤ ᱞᱤᱯᱤ, ᱚᱞᱪᱤᱠᱤ ᱞᱤᱯᱤ ᱛᱟᱯᱚᱨᱮ ᱚᱱᱟ ᱚᱱᱟ ᱯᱚᱨᱮ ᱛᱮ ᱚᱞ ᱪᱮᱢᱮᱫ ᱮ ᱚᱞ ᱞᱮᱫ ᱛᱟᱦᱮᱸᱜ ᱟᱭ ᱾ ᱛᱚ ᱦᱚᱜᱼᱚᱭ ᱡᱮ ᱟᱵᱚ ᱱᱚᱣᱟ ᱩᱱᱟᱹᱜ ᱪᱮᱨᱦᱟᱱ ᱯᱟᱹᱨᱥᱤ, ᱚᱞ ᱠᱟᱫ ᱵᱚᱱᱟᱭ ᱛᱟᱦᱞᱮ ᱟᱢ ᱱᱩᱭ ᱜᱚᱢᱠᱮ ᱱᱤᱭᱮᱛᱮ ᱢᱟᱱᱮ ᱪᱮᱫ ᱮᱢ ᱞᱟᱹᱭᱟ ᱟᱵᱚ ᱱᱚᱣᱟ ᱯᱟᱹᱨᱥᱤ ᱠᱚ᱾ ᱞᱟᱦᱟ ᱥᱮᱫ ᱤᱫᱤ ᱫᱚᱨᱠᱟᱨ ᱥᱮ ᱢᱟᱱᱮ ᱪᱮᱫ ᱠᱟᱱᱟᱜ ᱟᱢᱟᱜ ᱱᱚᱣᱟ ᱱᱤᱭᱟᱹᱛᱮ ᱪᱤᱱᱛᱟᱹ ᱛᱟᱢ᱾ ᱴᱤᱢ ᱢᱮᱱ ᱞᱮᱠᱷᱟᱱ ᱵᱷᱟᱜᱮ ᱠᱚᱜᱼᱟ᱾
ᱟ ᱜᱩᱨᱩ ᱜᱚᱢᱠᱮ ᱫᱚ
ᱟᱵᱚ ᱱᱚᱜᱼᱚᱭ ᱡᱮ ᱟᱵᱚᱣᱟᱜ ᱡᱟᱱᱟᱢ ᱟᱲᱟᱝ ᱛᱮ ᱨᱚᱲ ᱟᱵᱚᱣᱟᱜ ᱟᱭᱳ ᱟᱲᱟᱝ ᱛᱮ ᱡᱟᱛᱮ ᱛᱮ ᱟᱵᱚ ᱵᱚᱱ ᱚᱞᱚᱜ ᱯᱟᱲᱦᱟᱣ ᱫᱟᱲᱮᱜ ᱢᱟ ᱚᱱᱟ ᱛᱮᱵᱚᱱ ᱞᱟᱦᱟ ᱥᱮᱫ ᱵᱚᱱ ᱪᱟᱞᱟᱣ ᱤᱫᱤ ᱫᱟᱲᱮᱜ ᱢᱟ ᱚᱱᱟ ᱦᱚᱛᱮ ᱛᱮ ᱛᱮ ᱱᱚᱜ ᱚᱭ ᱟᱵᱚ ᱞᱟᱹᱜᱤᱫ ᱚᱞᱪᱤᱠᱤ ᱛᱮᱭᱟᱨ ᱦᱚᱴᱚ ᱟᱠᱟᱫᱟ᱾ ᱟᱨ ᱤᱧᱟᱹᱜ ᱢᱚᱱᱮ ᱫᱚ ᱦᱩᱭᱩᱜ ᱠᱟᱱᱟ ᱡᱮ ᱟᱵᱚ ᱱᱚᱜ ᱚᱭ ᱡᱮᱠᱚ ᱛᱮᱭᱟᱨ ᱦᱚᱴᱚ ᱠᱟᱜ ᱵᱚᱱᱟᱭ ᱟᱵᱚ ᱱᱚᱣᱟ ᱤᱫᱤ ᱠᱟᱛᱮᱜ ᱯᱟᱲᱦᱟᱣ ᱠᱟᱛᱮᱜ ᱱᱚᱣᱟ ᱟᱨᱚ ᱞᱟᱦᱟᱟᱥᱮᱫ ᱤᱫᱤ ᱫᱚᱨᱠᱟᱨ ᱛᱟᱵᱚᱱ ᱱᱚᱣᱟ ᱠᱚᱛᱮ ᱥᱟᱣᱦᱮᱫ ᱥᱟᱣᱦᱮᱫ ᱠᱚᱨᱮ ᱥᱟᱦᱮᱫ ᱠᱚᱛᱮ ᱜᱚᱴᱟ ᱥᱮᱫ ᱛᱮ ᱢᱟᱱᱮ ᱟᱵᱚ ᱞᱟᱦᱟ ᱤᱫᱤ ᱫᱚᱨᱠᱟᱨ ᱛᱟᱵᱚᱱ ᱚᱱᱟ ᱜᱮ ᱤᱧᱟᱹᱜ
ᱟᱪᱪᱷᱟ ᱟᱪᱪᱷᱟ ᱦᱚᱜᱼᱚᱭ ᱡᱮ ᱱᱚᱜᱼᱚᱭ ᱡᱮ ᱱᱚᱜᱼᱚᱭ ᱟᱵᱚ ᱱᱚᱜᱼᱚᱭ ᱢᱤᱰᱤᱭᱟ ᱛᱮ ᱥᱟᱱᱛᱟᱞᱤ ᱢᱤᱰᱤᱭᱟᱢ ᱛᱮ ᱡᱟᱦᱟᱸ ᱱᱚᱜᱚᱭ ᱪᱟᱹᱞᱩ ᱟᱠᱟᱱᱟ ᱚᱞᱚᱜ ᱯᱟᱲᱦᱟᱣ ᱦᱮᱸᱥᱮ᱾ ᱛᱟᱦᱚᱞᱮ ᱛᱟᱦᱚᱞᱮᱢ ᱢᱮᱱᱮᱫᱟ ᱡᱮ ᱱᱚᱣᱟ ᱢᱤᱰᱤᱭᱟ ᱛᱮ ᱪᱟᱞᱩ ᱟᱠᱟᱱᱟ ᱢᱤᱰᱤᱭᱟᱢ ᱛᱮ᱾ ᱢᱟᱱᱮ ᱪᱮᱫ ᱞᱮᱠᱟ ᱠᱟᱛᱮᱜ ᱞᱟᱦᱥ ᱥᱮᱫ ᱪᱟᱞᱟᱜᱼᱟ ᱚᱱᱟ ᱠᱟᱛᱷᱟ ᱠᱟᱹᱴᱤᱡ ᱮᱢ ᱢᱮᱱ ᱞᱮᱠᱷᱟᱱ ᱵᱮᱥ ᱠᱚᱜᱼᱟ᱾
ᱦᱳ ᱟᱨ ᱢᱤᱫ ᱫᱷᱟᱣ ᱞᱟᱹᱭ ᱢᱮ ᱵᱷᱟᱜᱤ ᱴᱷᱤᱠ ᱵᱟᱹᱧ ᱵᱩᱡ ᱫᱟᱲᱮᱭᱟᱫᱟ᱾
ᱢᱮᱱᱫᱟᱹᱧ ᱡᱮ ᱱᱚᱜ ᱚᱭ ᱡᱮ ᱟᱵᱚ ᱥᱟᱱᱛᱟᱞᱤ ᱢᱤᱰᱤᱭᱟᱢ ᱛᱮᱵᱚᱱ ᱯᱟᱲᱦᱟᱜ ᱠᱟᱱᱟ ᱦᱚᱜᱼᱚᱭ ᱡᱮ ᱱᱚᱜᱼᱚᱭ ᱡᱮ ᱵᱚᱱ ᱞᱟᱦᱟ ᱦᱤᱡᱩᱜ ᱠᱟᱱᱟ, ᱛᱟᱯᱚᱨᱮ ᱞᱟᱦᱟ ᱠᱟᱛᱮᱜ ᱨᱮᱦᱚᱸ ᱱᱚᱜ-ᱚᱭ ᱠᱤᱪᱷᱩᱜᱟᱱ ᱫᱚ ᱛᱟᱭᱚᱢ ᱨᱮ ᱢᱮᱱᱟᱜ ᱵᱚᱱ ᱜᱮᱭᱟ ᱟᱨᱦᱚ ᱪᱮᱫ ᱵᱚᱱ ᱠᱟᱹᱢᱤ ᱞᱮᱠᱷᱟᱱ ᱟᱨᱦᱚ ᱞᱟᱦᱟ ᱥᱮᱫ ᱵᱚᱱ ᱪᱟᱞᱟᱣ ᱫᱟᱲᱮᱭᱟᱜᱟ᱾ ᱪᱮᱫᱠᱟ ᱢᱟᱱᱮ ᱟᱵᱚᱣᱟᱜ ᱯᱨᱚᱥᱛᱩᱛᱤ ᱪᱮᱫᱠᱟ ᱵᱚᱱ ᱫᱚᱦᱚ ᱞᱮᱠᱷᱟᱱ ᱪᱮᱫᱠᱟ ᱠᱟᱛᱮ ᱵᱚᱱ ᱞᱟᱦᱟ ᱤᱫᱤ ᱫᱟᱲᱮᱭᱟᱜᱼᱟ ᱟᱨᱦᱚ ᱪᱤᱠᱟᱱᱛ ᱥᱮᱫ᱾
ᱦᱩ ᱟᱵᱚ ᱫᱚ ᱱᱚᱣᱟ ᱚᱞᱚᱜ ᱯᱟᱲᱦᱟᱣ ᱠᱚ ᱥᱟᱶ ᱥᱟᱶ ᱦᱮᱸᱥᱮ ᱟᱵᱚ ᱫᱚᱵᱚᱱ ᱚᱞᱚᱜ ᱯᱟᱲᱦᱟᱣ ᱠᱟᱱᱟ ᱢᱮᱱᱠᱷᱟᱱ ᱟᱵᱚ ᱜᱟᱛᱟᱠ ᱨᱮᱱ ᱟᱭᱢᱟ ᱜᱟᱱ ᱮᱠᱷᱚᱱᱳ ᱦᱚᱲ ᱠᱚ ᱢᱮᱱᱟᱜ ᱠᱚᱣᱟ ᱡᱟᱸᱦᱟᱸᱭ ᱫᱚ ᱮᱠᱷᱚᱱᱳ ᱚᱞᱪᱤᱠᱤ ᱵᱟᱠᱚ ᱵᱟᱲᱟᱭᱟ ᱥᱮ ᱚᱱᱟ ᱚᱱᱟ ᱪᱮᱛᱟᱱ ᱨᱮ ᱩᱱᱟᱹᱜ ᱱᱚᱜ-ᱚᱭ ᱟᱜᱽᱨᱚᱦᱚ ᱵᱟᱠᱚ ᱩᱫᱩᱜᱟ ᱾ ᱥᱮ ᱵᱟᱠᱚ ᱯᱟᱲᱦᱟᱜ ᱠᱟᱱᱟ ᱱᱚᱣᱟ ᱠᱚ ᱱᱤᱭᱟᱹ ᱠᱟᱛᱮᱜ᱾ ᱢᱟᱲᱟᱝ ᱫᱚ ᱦᱩᱭᱩᱜ ᱠᱟᱱ ᱛᱟᱵᱚᱱᱟ ᱟᱵᱚ ᱚᱱᱟ ᱢᱟᱲᱟᱝ ᱫᱚ ᱦᱩᱭᱩᱜ ᱠᱟᱱ ᱛᱟᱵᱚᱱᱟ ᱟᱵᱚ ᱚᱱᱟ ᱵᱷᱟᱜᱤ ᱴᱷᱤᱠ ᱡᱷᱚᱛᱚ ᱦᱚᱲ ᱥᱮᱬᱟ ᱦᱚ ᱦᱩᱭᱩᱜ ᱛᱟᱵᱚᱱᱟ ᱡᱷᱚᱛᱚ ᱦᱚᱲ ᱡᱩᱫᱤ ᱵᱟᱵᱚᱱ ᱥᱮᱬᱟᱭᱟ ᱟᱵᱚ ᱡᱮ ᱟᱵᱚᱣᱟᱜ ᱱᱚᱣᱟ ᱞᱤᱯᱤ ᱪᱮᱛᱟᱱ ᱨᱮ ᱥᱮ ᱱᱚᱣᱟ ᱪᱤᱠᱤ ᱪᱮᱛᱟᱱ ᱨᱮ ᱡᱩᱫᱤ ᱟᱵᱚ ᱵᱟᱵᱚᱱ ᱥᱮᱬᱟᱭᱮᱫᱟ ᱦᱮᱥᱮ ᱵᱟᱝ ᱛᱟᱦᱮᱱ ᱛᱟᱵᱚᱱᱟ ᱟᱵᱚᱣᱟᱜ ᱯᱟᱹᱨᱥᱤ ᱫᱩᱞᱟᱹᱲ ᱵᱟᱝ ᱛᱟᱦᱮᱱ ᱛᱟᱵᱚᱱᱟ ᱛᱟᱦᱚᱞᱮ ᱟᱵᱚ ᱵᱟᱵᱚᱱ ᱞᱟᱦᱟ ᱫᱟᱲᱮᱭᱟᱜᱼᱟ᱾ ᱛᱟᱦᱚᱞᱮ ᱚᱱᱟ ᱠᱚ ᱡᱷᱚᱛᱚ ᱢᱟᱲᱟᱝ ᱥᱮᱬᱟᱭ ᱦᱩᱭᱩᱜ ᱛᱟᱵᱚᱱᱟ, ᱛᱟᱯᱚᱨ ᱟᱵᱚᱣᱟᱜ ᱡᱟᱸᱦᱟᱸ ᱱᱚᱸᱜ ᱚᱭ ᱟᱹᱨᱤᱪᱟᱞᱤ ᱾ ᱢᱮᱱᱟᱜ ᱛᱟᱵᱚᱱᱟ, ᱚᱱᱟ ᱠᱚ ᱪᱮᱛᱟᱱ ᱨᱮᱦᱚᱸ ᱟᱵᱚ ᱜᱩᱨᱩᱛᱛᱚ ᱢᱮᱱᱟᱜ ᱮᱢ ᱦᱩᱭᱩᱜ ᱛᱟᱵᱚᱱᱟ ᱦᱮᱸ ᱥᱮ ᱾
ᱦᱮᱸ ᱾ ᱟᱪᱪᱷᱟ ᱟᱢᱮᱢ ᱢᱮᱱ ᱦᱚᱪᱚᱭᱮᱫᱟ ᱡᱮ ᱟᱵᱚᱣᱟᱜ ᱡᱮ ᱱᱚᱜ ᱚᱭ ᱟᱵᱚᱣᱟᱜ ᱜᱩᱨᱩ ᱜᱚᱝᱠᱮ ᱚᱞ ᱟᱠᱟᱫ ᱥᱮ ᱱᱚᱜᱼᱚᱭ ᱟᱵᱚ ᱱᱚᱣᱟ ᱯᱟᱹᱨᱥᱤ ᱛᱮᱵᱚᱱ ᱯᱟᱲᱦᱟᱜ ᱠᱟᱱᱟ᱾ ᱡᱟᱛᱮ ᱯᱟᱲᱦᱟᱣ, ᱢᱟᱱᱮ ᱯᱟᱲᱦᱟᱣ ᱥᱩᱢᱩᱝ ᱫᱚ ᱵᱟᱝ᱾ ᱟᱵᱚᱣᱟᱜ ᱥᱟᱶᱛᱟ ᱨᱮ ᱡᱟ ᱠᱤᱪᱷᱩ ᱢᱟᱱᱮ ᱦᱩᱭᱩᱜ ᱠᱟᱱᱟ ᱥᱮ ᱚᱱᱟ ᱠᱚ ᱤᱫᱤ ᱠᱟᱛᱮᱫ ᱥᱟᱶᱛᱟ ᱦᱚᱸ ᱢᱟᱱᱮ ᱥᱟᱶᱛᱟ ᱛᱷᱮᱠᱮ ᱥᱟᱶᱦᱮᱫ ᱛᱷᱤᱠᱨ ᱞᱟᱭᱞᱟᱠᱪᱟᱨ ᱦᱚ ᱥᱟᱵ ᱠᱟᱛᱮᱜ ᱥᱮ ᱚᱱᱟ ᱠᱚ ᱠᱚᱭᱚᱜ ᱠᱟᱛᱮ ᱟᱵᱚ ᱞᱟᱦᱟ ᱥᱮᱫ ᱵᱚᱱ ᱛᱟᱲᱟᱢ ᱤᱫᱤ ᱞᱮᱠᱷᱟᱱ ᱞᱟᱦᱟᱜ ᱜᱮᱭᱟ ᱢᱤᱫ ᱫᱤᱱ ᱵᱟᱝ ᱢᱤᱫ ᱫᱤᱱ᱾
ᱦᱮᱸ ᱚᱱᱟᱜᱤᱧ ᱞᱟᱹᱭ ᱦᱚᱪᱚᱭᱮᱫ ᱛᱟᱦᱮᱸᱫ᱾
ᱟᱪᱪᱷᱟ ᱟᱭᱢᱟ ᱥᱟᱨᱦᱟᱣ ᱩᱱᱟᱹᱜ ᱪᱮᱨᱦᱨᱟ ᱛᱮᱞᱟ ᱮᱢ ᱞᱟᱹᱜᱤᱫ ᱛᱮ᱾
ᱦᱮᱸ᱾
ᱟᱪᱪᱷᱟ ᱦᱮᱸ ᱟᱢ ᱠᱩᱞᱤ ᱫᱟᱲᱮ ᱟᱢ, ᱞᱟᱹᱭ ᱫᱟᱲᱮ ᱟᱢ᱾ ᱟᱸᱡᱚᱢᱚᱜ ᱠᱟᱱᱟᱢ ᱞᱟᱹᱭᱫᱤᱧ ᱟᱢ ᱠᱩᱠᱞᱤᱢ ᱫᱚᱦᱚ ᱫᱟᱲᱮᱜᱼᱟ᱾
ᱩᱸᱜ᱾
ᱟᱪᱪᱷᱟ ᱟᱨ ᱢᱤᱫᱴᱟᱝ ᱤᱧ ᱜᱮ ᱢᱤᱫᱴᱟᱝ ᱠᱟᱛᱷᱟᱧ ᱢᱮᱱᱫᱟ ᱦᱮᱸᱥᱮ᱾ ᱦᱚᱸᱜ-ᱚᱭ ᱡᱮ ᱜᱩᱨᱩ ᱜᱚᱝᱠᱮ ᱡᱟᱦᱟᱸᱨᱮ ᱢᱮᱱ ᱠᱮᱫ ᱫᱚᱢ ᱡᱮ ᱢᱟᱱᱮ ᱜᱩᱨᱩ ᱜᱚᱝᱠᱮᱭᱟᱜ ᱡᱤᱣᱟᱱ ᱤᱫᱤ ᱠᱟᱛᱮ, ᱠᱤᱪᱷᱩᱴᱟ ᱠᱟᱴᱤᱡ ᱡᱩᱫᱤ ᱨᱚᱯᱚᱲ ᱠᱚᱜ-ᱟ ᱞᱟᱝ ᱵᱮᱥ ᱠᱚᱜ-ᱟᱢ ᱠᱤᱪᱷᱩ ᱪᱮᱫᱠᱟᱢ ᱵᱟᱲᱟᱭᱟ ᱟᱨ ᱤᱧ ᱪᱮᱫᱠᱟᱧ ᱵᱟᱲᱟᱭᱟ ᱚᱱᱟ ᱠᱚ ᱨᱚᱯᱚᱲ ᱞᱮᱱᱠᱷᱟᱱ ᱵᱮᱥ ᱠᱚᱜ ᱜᱮᱭᱟ ᱛᱟᱞᱦᱮ ᱟᱢ ᱛᱤᱱᱟᱹᱜᱴᱟ ᱢᱟᱱᱮ ᱩᱱᱤᱭᱟᱜ ᱡᱤᱭᱚᱱ ᱱᱤᱭᱮᱛᱮ ᱪᱮᱫ ᱞᱮᱠᱟ ᱠᱟᱛᱮ ᱛᱮᱜ᱾ ᱞᱤᱯᱤ ᱚᱞ ᱠᱟᱛᱮ, ᱚᱞ ᱥᱩᱨ ᱢᱟᱱᱮ ᱚᱞ ᱞᱮᱫᱟᱭ᱾ ᱟᱭᱟᱜ ᱪᱤᱱᱛᱟᱹ ᱛᱮ ᱪᱮᱫ ᱞᱮᱠᱟ ᱠᱟᱛᱮ ᱪᱤᱱᱛᱟᱹ ᱧᱟᱢ ᱞᱮᱫ ᱛᱮ ᱚᱞ ᱞᱮᱫ ᱛᱮ ᱟᱵᱚ ᱛᱟᱦᱚᱞᱮ ᱱᱚᱣᱟ ᱥᱚᱫᱚᱨ ᱠᱟᱫᱟᱭ ᱠᱟᱹᱴᱤᱡ ᱮᱢ ᱢᱮᱱ ᱞᱮᱠᱷᱟᱱ ᱵᱮᱥ ᱠᱚᱜᱼᱟ᱾
ᱮᱸ ᱩᱱᱤᱭᱟᱜ ᱚᱱᱮ ᱡᱟᱦᱟᱸ ᱡᱤᱭᱚᱱ ᱠᱟᱹᱦᱱᱤ ᱠᱚ ᱢᱮᱱᱟᱜ ᱟᱥᱮ ᱚᱱᱟ ᱠᱚ ᱱᱤᱭᱟᱹ ᱫᱚ ᱦᱟᱸᱜ ᱩᱱᱟᱹᱜ ᱪᱮᱦᱨᱟ ᱫᱚ ᱵᱟᱹᱧ ᱵᱟᱲᱟᱭᱟ, ᱟᱫᱚ ᱟᱢ ᱜᱮ ᱡᱩᱫᱤᱢ ᱞᱟᱹᱭ ᱠᱮᱭᱟ ᱛᱟᱦᱚᱞᱮ ᱵᱷᱟᱜᱤ ᱠᱚᱜᱼᱟ᱾
ᱟᱪᱪᱷᱟ ᱤᱧᱦᱚ ᱫᱚᱢᱮ ᱴᱟ ᱫᱚ ᱵᱟᱹᱧ ᱵᱟᱲᱟᱭᱟ ᱟᱨ ᱯᱟᱲᱦᱟᱣ ᱦᱳᱭ ᱞᱮᱱ ᱛᱟᱦᱮᱸᱫ ᱜᱮᱭᱟ᱾ ᱟᱹᱰᱤᱫ ᱟᱭᱢᱟ ᱞᱟᱦᱟ᱾ ᱛᱚ ᱠᱤᱪᱷᱩ ᱡᱟᱦᱟᱸ ᱠᱚ ᱠᱤᱪᱷᱩ ᱫᱤᱥᱟᱹ ᱦᱤᱡᱩᱜ ᱠᱟᱱᱟ ᱚᱱᱟ ᱠᱚᱜᱮ ᱞᱟᱹᱭᱫᱟᱹᱧ ᱵᱟᱲᱟᱭ ᱛᱟᱦᱮ ᱤᱧ ᱡᱮ ᱱᱚᱝᱠᱟᱮ ᱡᱮ ᱜᱩᱨᱩ ᱜᱚᱢᱠᱮ ᱫᱚ ᱟᱹᱰᱤ ᱠᱟᱴᱤᱡ ᱠᱷᱚᱱ ᱜᱮ ᱡᱚᱠᱷᱚᱱ ᱢᱚᱬᱮ ᱪᱟᱱᱟᱪ ᱨᱮ ᱯᱟᱲᱦᱟᱜ ᱛᱟᱦᱮᱸᱫ ᱟᱭ ᱛᱚᱠᱷᱚᱱ ᱠᱷᱚᱱᱟᱜ ᱜᱮ ᱡᱚᱠᱷᱚᱱ ᱮᱴᱟᱜ ᱢᱟᱱᱮᱢ ᱯᱟᱲᱦᱟᱣᱮ ᱠᱟᱱᱟ ᱛᱟᱦᱮᱸ ᱟᱠᱚ ᱮᱴᱟᱜ ᱵᱷᱟᱥᱟᱛᱮ ᱛᱚᱠᱷᱚᱱ ᱟᱡ ᱮ ᱪᱤᱱᱛᱟᱹᱭᱮᱫ ᱛᱟᱦᱮᱸᱜ ᱟᱭ ᱡᱮ ᱱᱚᱣᱟ ᱫᱚ ᱪᱮᱫ ᱠᱟᱱᱟ ᱟᱨ ᱟᱞᱮᱭᱟᱜ ᱵᱷᱟᱥᱟ ᱛᱮᱫᱚ ᱪᱮᱫᱟᱜ ᱵᱟᱠᱚ ᱨᱚᱲᱫᱟ ᱥᱮ ᱪᱮᱫᱟᱜ ᱵᱟᱠᱚ ᱯᱟᱲᱦᱟᱜ ᱠᱟᱱᱟ᱾ ᱟᱨ ᱪᱮᱫᱟᱜ ᱱᱚᱝᱠᱟ ᱠᱚ ᱨᱚᱲ ᱠᱟᱱᱟ ᱟᱹᱰᱤ ᱡᱩᱫᱟᱹ ᱫᱷᱟᱨᱟ ᱡᱟᱦᱟᱸ ᱟᱡ ᱵᱟᱭ ᱵᱩᱡᱷᱟᱹᱣ ᱫᱟᱲᱮᱜ ᱠᱟᱱᱟᱭ᱾ ᱟᱨ ᱮᱢᱚᱝ ᱠᱤ ᱜᱚᱝᱠᱮ ᱠᱚ ᱡᱟᱦᱟᱸᱭ ᱠᱚ ᱢᱮᱱᱟᱜ ᱠᱚᱣᱟ ᱢᱮᱰᱟᱢ ᱠᱚ ᱩᱱᱠᱩ ᱦᱚ ᱪᱮᱫᱟᱜ ᱩᱱᱟᱹᱜ ᱡᱩᱫᱟᱹ ᱫᱷᱟᱨᱟ ᱠᱚ ᱨᱚᱲᱟᱭ ᱠᱟᱱᱟ ᱩᱱᱤ ᱫᱚ ᱟᱱᱟ ᱟᱹᱰᱤ ᱪᱤᱱᱛᱟᱹᱜ ᱠᱟᱱ ᱛᱟᱦᱮᱸ-ᱟᱭ ᱚᱝᱠᱟ ᱪᱤᱱᱛᱟᱹ ᱠᱟᱛᱮ ᱪᱤᱱᱛᱟᱹ ᱠᱮᱫᱟᱭ ᱡᱮ ᱪᱮᱫᱟᱜ ᱱᱚᱝᱠᱟ ᱠᱚ ᱨᱚᱲ ᱠᱟᱱᱟ᱾ ᱚᱲᱟᱜ ᱦᱮᱡ ᱠᱟᱛᱮ ᱢᱤᱫ ᱫᱤᱱ ᱟᱡ ᱜᱚᱜᱚ ᱟᱨ ᱟᱡ ᱵᱟᱵᱟ ᱢᱮᱛᱟᱠᱤᱱ ᱠᱟᱱᱟᱭ ᱡᱮ ᱟᱵᱚᱣᱟᱜ ᱫᱚ ᱯᱟᱹᱨᱥᱤ ᱵᱟᱹᱱᱩᱜᱼᱟ ᱠᱤ ᱪᱮᱫᱟᱜ ᱱᱚᱝᱠᱟ ᱦᱩᱭᱩᱜ ᱠᱟᱱᱟ ᱟᱨ ᱡᱮ ᱟᱵᱚ ᱤᱧ ᱫᱚ ᱵᱟᱹᱧ ᱯᱟᱲᱦᱟᱜ-ᱟ᱾ ᱱᱚᱝᱠᱟ ᱟᱠᱚᱣᱟᱜ ᱯᱟᱹᱨᱥᱤ ᱛᱮ ᱱᱚᱝᱠᱟ ᱠᱚ ᱨᱚᱲᱫᱟ᱾ ᱤᱧ ᱵᱟᱹᱧ ᱵᱩᱡᱷᱟᱹᱣ ᱫᱟᱲᱮᱜ ᱠᱟᱱᱟ᱾ ᱚᱱᱠᱟ ᱢᱮᱱᱮᱫ ᱛᱟᱦᱮᱸᱜ-ᱟᱭ ᱵᱟᱝ ᱢᱟ᱾ ᱛᱚ ᱢᱮᱛᱟᱭ ᱛᱟᱦᱮᱸᱫᱠᱤᱱ ᱡᱮ ᱱᱚᱝᱠᱟ ᱠᱟᱛᱮᱫ ᱜᱮ ᱯᱟᱲᱦᱟᱣ ᱦᱩᱭᱩᱜ ᱛᱟᱵᱚᱱᱟ᱾ ᱥᱮ ᱱᱚᱣᱟᱛᱮ ᱡᱩᱫᱤ ᱵᱟᱢ ᱯᱟᱲᱦᱟᱣ ᱞᱮᱱᱠᱷᱟᱱ ᱟᱨ ᱡᱟᱦᱟᱸ ᱢᱟᱱᱮ ᱥᱤᱠᱷᱱᱟᱹᱛ ᱫᱚ ᱵᱟᱝ ᱧᱟᱢᱚᱜ ᱠᱷᱟᱱ᱾ ᱵᱟᱢ ᱯᱟᱲᱦᱟᱣ ᱞᱮᱱᱟᱭ ᱛᱚ ᱚᱱᱠᱟ ᱢᱚᱱᱮ ᱠᱟᱛᱮᱫ ᱦᱚᱸ ᱩᱱᱤ ᱥᱟᱞᱟᱜ ᱪᱟᱞᱟᱣ, ᱵᱟᱨᱯᱮ ᱫᱤᱱ ᱪᱟᱞᱟᱣ ᱠᱟᱛᱮᱜ ᱩᱱᱤ ᱵᱚᱱᱫᱚ ᱞᱮᱫᱟᱭ ᱤᱥᱠᱩᱞ ᱪᱟᱞᱟᱜ᱾ ᱛᱟᱯᱚᱨᱮ ᱟᱭ ᱪᱮᱠᱟ ᱠᱟᱛᱮ ᱟᱵᱚᱣᱟᱜ ᱯᱟᱹᱨᱥᱤ ᱩᱰᱩᱝᱚᱜᱼᱟ᱾ ᱟᱫᱚ ᱚᱱᱠᱟ ᱪᱟᱞᱟᱣ ᱠᱟᱛᱮ ᱦᱮᱸ ᱢᱤᱫᱴᱟᱝ ᱵᱤᱨ ᱨᱮ ᱟᱪᱪᱷᱟ ᱵᱤᱨ ᱨᱮᱱᱟᱜ ᱧᱩᱛᱩᱢ ᱫᱚ ᱠᱷᱟᱱ ᱵᱟᱹᱧ ᱫᱤᱥ ᱥᱟᱹᱭᱮᱫᱟ ᱚᱸᱰᱮ ᱫᱟᱨᱮ ᱱᱟᱹᱲᱤ ᱥᱟᱶ ᱫᱩᱲᱩᱵ ᱠᱟᱛᱮ ᱪᱤᱱᱛᱟᱹᱭ ᱛᱟᱦᱮᱸᱫ ᱟᱭ ᱡᱮ ᱛᱟᱦᱚᱞᱮ ᱪᱮᱫᱠᱟ ᱪᱮᱫᱠᱟ ᱠᱟᱛᱮᱜ ᱠᱷᱟᱱ ᱟᱞᱮ ᱢᱤᱫᱴᱟᱝ ᱤᱧ ᱢᱤᱫᱴᱟᱝ ᱢᱟᱱᱮ ᱯᱟᱹᱨᱥᱤ ᱟᱞᱮᱭᱟᱜ ᱡᱟᱦᱟᱸ ᱯᱟᱹᱨᱥᱤ ᱥᱮ ᱚᱱᱟ ᱩᱰᱩᱠᱚᱜ ᱛᱟᱞᱮᱭᱟ ᱟᱨ ᱤᱧ ᱚᱱᱟ ᱚᱱᱟᱛᱮ ᱯᱟᱲᱦᱟᱣ ᱠᱟᱛᱮᱫ ᱡᱟᱦᱟᱸ ᱛᱤᱥᱚᱜ ᱟᱞᱮ ᱞᱮ ᱞᱟᱹᱭ ᱫᱟᱲᱮᱭᱟᱜᱼᱟ ᱡᱮ ᱱᱚᱣᱟ ᱫᱚ ᱟᱞᱮᱭᱟᱜ ᱯᱟᱹᱨᱥᱤ ᱠᱟᱱᱟ᱾ ᱟᱞᱮ ᱞᱮ ᱵᱩᱡᱷᱟᱹᱣ ᱫᱟᱲᱮᱭᱟᱜᱼᱟ ᱡᱮ ᱱᱚᱣᱟ ᱫᱚ ᱨᱚᱲ ᱛᱮ ᱥᱮ ᱱᱚᱜᱼᱚᱭ ᱨᱚᱲ ᱫᱟᱞᱮ ᱱᱚᱝᱠᱟ ᱜᱮ ᱡᱟᱛᱮ ᱞᱮ ᱨᱚᱲ ᱢᱟ ᱚᱱᱠᱟ ᱠᱟᱛᱮᱜ ᱩᱱᱤ ᱪᱤᱱᱛᱟᱹ ᱞᱮᱫ ᱛᱟᱦᱮᱸᱜ ᱟᱭ᱾ ᱛᱟᱯᱚᱨᱮ ᱚᱱᱠᱟ ᱜᱮ ᱱᱚᱜᱼᱚᱭ ᱫᱷᱤᱨᱤ ᱠᱚᱨᱮ ᱫᱟᱨᱮ ᱠᱚᱨᱮ ᱚᱞ ᱠᱟᱛᱮᱜ ᱥᱮ ᱧᱮᱞ ᱠᱟᱛᱮᱜ ᱵᱚᱦᱩ ᱨᱚᱠᱚᱢ ᱢᱟᱱᱮ ᱵᱩᱡᱷᱟᱹᱣ ᱠᱟᱛᱮᱜ ᱥᱮ ᱨᱚᱲ ᱠᱷᱚᱱᱟᱜ ᱜᱮ ᱱᱚᱣᱟ ᱠᱚᱭ ᱟᱵᱚᱣᱟᱜ ᱱᱚᱜᱼᱚᱭ ᱨᱚᱲ ᱠᱷᱚᱱᱜᱮ ᱛᱩᱢᱟᱹᱞ ᱩᱰᱩᱠ ᱞᱮᱫ ᱛᱟᱦᱮᱸᱜ ᱟᱭ ᱱᱚᱣᱟ ᱠᱚ᱾ ᱡᱷᱚᱛᱚ ᱡᱮᱢᱚᱱ ᱚ ᱛᱷᱮᱠᱮ ᱚ, ᱛ ᱛᱷᱮᱠᱮ ᱡᱟᱦᱟ ᱜᱩᱞᱳ ᱢᱮᱱᱟᱜᱼᱟ ᱚᱱᱟ ᱠᱚ᱾ ᱟᱨᱮ ᱥᱟᱵ ᱨᱟᱠᱟᱵ ᱞᱮᱫ ᱛᱟᱦᱮᱸᱜ ᱟᱭ ᱚᱞ ᱪᱤᱠᱤ ᱞᱤᱯᱤ ᱨᱮ᱾ ᱠᱟᱱᱟᱭᱟᱜ ᱨᱚᱲ
ᱦᱮᱸ ᱢᱟᱱᱮ ᱜᱩᱨᱩ ᱜᱚᱢ ᱢᱟᱱᱮ ᱜᱩᱨᱩ ᱜᱚᱢᱠᱮ ᱫᱚ ᱱᱚᱜᱚᱭ ᱡᱟᱦᱟᱸ ᱛᱤᱱᱟᱹᱜ ᱢᱟᱱᱮ ᱪᱤᱠᱤ ᱠᱚ ᱢᱮᱱᱟᱜᱼᱟ ᱚᱱᱟᱫᱚ ᱡᱷᱚᱛᱚ ᱛᱚ ᱟᱵᱚᱣᱟᱜ ᱱᱚᱶᱟ ᱫᱟᱨᱮ ᱱᱟᱹᱲᱤ ᱠᱚ ᱠᱷᱚᱱ ᱧᱮᱞ ᱠᱟᱛᱮᱜ ᱜᱮ ᱚᱱᱟ ᱫᱚᱭ ᱛᱮᱭᱟᱨ ᱟᱠᱟᱫ ᱛᱟᱦᱮᱸᱜ ᱦᱮᱸ ᱵᱟᱝ?
ᱡᱮᱢᱚᱱ ᱟᱵᱚᱣᱟᱜ ᱦᱮᱸ ᱫᱟᱨᱮ ᱱᱟᱹᱲᱤ ᱠᱚ ᱥᱮ ᱟᱵᱚᱣᱟᱜ ᱡᱟᱦᱟᱸ ᱟᱵᱚᱣᱟᱜ ᱡᱟᱦᱟᱸ ᱟᱹᱨᱤ ᱪᱟᱹᱞᱤ ᱠᱷᱚᱱᱟᱜ ᱚᱱᱟ ᱚᱱᱟᱜᱮ ᱨᱚᱲ ᱥᱮ ᱟᱵᱚᱣᱟᱜ ᱨᱚᱲ ᱠᱷᱚᱱᱟᱜ ᱟᱸᱡᱚᱢ ᱠᱟᱛᱮᱜ ᱩᱭᱦᱟᱹᱨ ᱠᱟᱛᱮᱜ ᱥᱤᱧ ᱵᱚᱸᱜᱟ ᱥᱮ ᱠᱚᱭᱚᱜ ᱠᱟᱛᱮᱜ ᱥᱮ ᱥᱤᱧ ᱵᱚᱸᱜᱟ ᱫᱤᱥ ᱦᱩᱫᱤᱥ ᱫᱟᱲᱮ ᱠᱤᱱ ᱮᱢᱟᱫᱮ ᱛᱟᱦᱮᱸᱫ ᱢᱚᱱᱮᱭᱤᱧ ᱡᱮ ᱱᱚᱣᱟ ᱫᱚ ᱟᱡ ᱮ ᱫᱟᱲᱮᱭᱟᱜ ᱛᱟᱦᱮᱸᱫ ᱟᱭ᱾ ᱟᱡ ᱦᱚᱸ ᱢᱤᱫᱴᱟᱝ ᱢᱟᱱᱮ ᱜᱮᱛᱟ ᱵᱚᱱᱟᱭ ᱡᱮᱦᱮᱛᱩ ᱚᱱᱟ ᱠᱚ ᱠᱩᱱᱴᱟᱹ ᱠᱟᱛᱮᱜ ᱜᱮ ᱚᱞ ᱞᱮᱫ ᱛᱟᱦᱮᱸᱜ-ᱟᱭ᱾
ᱟᱪᱪᱷᱟ᱾
ᱟᱭᱢᱟ ᱫᱤᱱ ᱞᱟᱦᱟ ᱞᱤᱧ ᱯᱟᱲᱦᱟᱣ ᱞᱮᱫ ᱛᱟᱦᱮᱸ ᱢᱟᱱᱮ ᱯᱟᱲᱦᱟᱣ ᱦᱩᱭ ᱞᱮᱱᱟ ᱩᱱᱟᱹᱜ ᱵᱟᱝ ᱫᱤᱥᱟᱹ ᱦᱩᱭᱩᱜ ᱠᱟᱱᱟ ᱛᱤᱱᱟᱹᱜ ᱛᱤᱱᱟᱜ ᱴᱟ ᱞᱤᱧ ᱫᱤᱥᱟᱹᱭᱮᱫᱟ ᱚᱱᱠᱟ ᱜᱮᱞᱤᱧ ᱢᱮᱱᱠᱷᱟᱱ
ᱦᱮᱸ ᱛᱚ᱾ ᱚᱻ
ᱟᱪᱪᱷᱟ ᱦᱮᱸ ᱟᱨ ᱟᱪᱪᱷᱟ ᱛᱮᱦᱮᱧ ᱟᱯᱮ ᱥᱮᱫ ᱫᱟᱜ ᱞᱤᱫᱟᱭ?
ᱩᱸᱢ ᱦᱮᱸ ᱠᱟᱹᱴᱤᱡ ᱠᱟᱹᱴᱤᱡ ᱮ ᱫᱟᱜ ᱠᱤᱫᱟ ᱾ ᱚᱻ ᱟᱫᱚ ᱨᱤᱢᱤᱞ ᱠᱟᱫᱟᱭ ᱩᱱᱟᱹᱜ ᱫᱚ ᱫᱟᱜ ᱛᱚ ᱵᱟᱭ ᱫᱟᱜ ᱫᱟ ᱟᱞᱮᱥᱮᱫ ᱫᱚ ᱢᱟᱱᱮ ᱫᱟᱜ ᱫᱚ ᱠᱚᱢ ᱜᱮᱭᱟ ᱠᱷᱟᱹᱞᱤ ᱨᱤᱢᱤᱞ ᱠᱟᱫᱟᱭ ᱟᱨ ᱢᱟᱡᱷᱮ ᱢᱚᱫᱷᱮ ᱠᱟᱹᱴᱤᱡ ᱠᱟᱹᱴᱤᱡ ᱮ ᱫᱟᱜ ᱮᱫᱟ ᱾
ᱚᱱᱠᱟᱜᱮ ᱾
ᱦᱮᱸᱛᱚ ᱱᱚᱱᱛᱮ ᱦᱚᱸ ᱟᱞᱮ ᱥᱮᱫ ᱦᱚᱸ ᱛᱮᱦᱮᱧ ᱫᱚ ᱥᱮᱛᱟᱜ ᱠᱷᱚᱱᱟᱜ ᱫᱟᱜ ᱠᱟᱫᱟᱭ ᱾ ᱠᱟᱹᱴᱤ ᱚᱭ ᱛᱟᱨᱟᱥᱤᱧ ᱵᱟᱲᱟᱭ ᱯᱷᱟᱠᱟ ᱠᱟᱜ ᱛᱟᱦᱮᱸᱡ ᱮ ᱾
ᱴᱷᱤᱠ ᱟᱪᱷᱮ ᱾
ᱛᱟᱞᱮ ᱡᱚᱢ ᱵᱟᱲᱟ ᱠᱚᱫᱚ ᱦᱳᱭ ᱠᱟᱱᱟ?
ᱟᱹ ᱡᱚᱢ ᱵᱟᱲᱟ ᱫᱚ ᱵᱟᱝ ᱟᱣᱨᱤ ᱦᱩᱭᱩᱜᱼᱟ, ᱚᱭ ᱤᱥᱤᱱ ᱵᱟᱥᱟᱝ ᱦᱩᱭᱩᱜ ᱠᱟᱱᱟ ᱾
ᱟᱪᱪᱷᱟ ᱾
ᱟ ᱢᱟᱡᱟᱱ ᱫᱚ ᱠᱟᱹᱴᱤᱡ ᱡᱚᱢ ᱵᱟᱲᱟ ᱦᱩᱭ ᱠᱟᱱᱟ ᱟᱨ ᱱᱚᱜᱼᱚᱭ ᱤᱥᱤᱱ ᱵᱟᱥᱟᱝ ᱦᱚᱜᱼᱚᱭ ᱮᱦᱚᱵ ᱦᱩᱭ ᱠᱟᱱᱟ ᱾
ᱟᱪᱪᱷᱟ ᱟᱹᱞᱤᱧ ᱢᱤᱫᱴᱟᱝ ᱢᱟᱱᱮ ᱤᱧ ᱢᱤᱫᱴᱟᱝ ᱠᱟᱛᱷᱟᱧ ᱠᱩᱞᱤᱭᱮᱫ ᱢᱮᱭᱟ ᱟᱢ ᱠᱩᱠᱞᱤᱧ ᱫᱚᱦᱚᱭᱫᱟ ᱡᱮᱦᱮᱛᱩ ᱜᱩᱨᱩ ᱜᱚᱝᱠᱮ ᱱᱤᱭᱮ ᱥᱟᱛᱟᱢ ᱞᱟᱝ ᱮᱦᱚᱵ ᱠᱮᱫᱟ ᱟᱪᱪᱷᱟ ᱟᱢ ᱢᱮᱱ ᱫᱟᱲᱮᱜ ᱮ ᱡᱮ ᱜᱩᱨᱩ ᱜᱚᱝᱠᱮ ᱟᱡ ᱜᱚᱜᱚ ᱟᱨ ᱟᱡ ᱵᱟᱵᱟᱣᱟᱜ ᱧᱩᱛᱩᱢ ᱫᱚ ᱪᱮᱫ ᱛᱟᱦᱮᱸ ᱠᱟᱱ ᱛᱟᱹᱠᱤᱱᱟ ᱾ ᱦᱮᱸ ᱟᱸᱡᱚᱢ ᱟᱸᱡᱚᱢ ᱟᱸᱡᱚᱢ ᱮᱫᱟᱢ ᱾
ᱦᱮᱸ ᱟᱸᱡᱚᱢ ᱫᱤᱧ ᱟᱫᱚ ᱟᱹᱰᱤ ᱫᱤᱱ ᱨᱤᱧ ᱯᱟᱲᱦᱟᱣ ᱠᱟᱫ ᱛᱟᱦᱮᱸᱜ ᱥᱮ ᱦᱤᱲᱤᱧ ᱠᱟᱫᱤᱧ ᱾
ᱟᱪᱪᱷᱟ ᱟᱡ ᱵᱟᱵᱟᱣᱟᱜ ᱧᱩᱛᱩᱢ ᱫᱚ ᱛᱟᱦᱮᱸ ᱠᱟᱱ ᱛᱟᱭᱟ ᱱᱚᱱᱫᱚᱞᱟᱞ ᱢᱩᱨᱢᱩ ᱟᱨ ᱟᱭᱳᱣᱟᱜ ᱧᱩᱛᱩᱢ ᱫᱚ ᱛᱟᱦᱮᱸ ᱠᱟᱱᱛᱮ ᱥᱚᱞᱢᱟ ᱾ ᱟᱪᱪᱷᱟ ᱚᱠᱛᱚ ᱦᱚ ᱦᱩᱭ ᱜᱚᱫᱱᱟ ᱨᱚᱯᱚᱲ ᱨᱚᱯᱚᱲ ᱛᱮ ᱟᱹᱰᱤ ᱜᱟᱱ ᱞᱟᱝ ᱨᱚᱯᱚᱲ ᱞᱟᱦᱟ ᱠᱟᱱᱟ ᱚᱱᱠᱟ ᱜᱮ ᱛᱟᱞᱦᱮ ᱟᱨᱦᱚᱸ ᱯᱚᱲᱮ ᱨᱚᱯᱚᱲ ᱦᱩᱭᱩᱜᱼᱟ ᱦᱮᱸ? ᱴᱷᱤᱠ ᱟᱪᱷᱟ ᱾